ᱡᱚᱦᱟᱨ ᱜᱮ
ᱡᱚᱦᱟᱨ ᱜᱮ
ᱦᱚᱭ ᱥᱟᱹᱜᱩᱱ ᱥᱮᱛᱟᱜ
ᱥᱟᱹᱜᱩᱱ ᱥᱮᱛᱟᱜ
ᱦᱩᱸᱦᱳᱭ ᱦᱳᱭ ᱟᱸᱡᱚᱢᱚᱜ ᱠᱟᱱᱟ
ᱟᱪᱪᱷᱟ ᱦᱩᱸ ᱞᱟᱹᱭ ᱵᱤᱱ
ᱟᱨ ᱪᱮᱫ ᱠᱚ ᱪᱮᱠᱟ ᱦᱩᱭᱩᱜ ᱠᱟᱱᱟ
ᱪᱮᱫ ᱦᱚᱸ ᱪᱤᱠᱟᱹ ᱚᱲᱟᱜ ᱠᱚᱨᱮ ᱜᱮ
ᱟᱪᱪᱷᱟ ᱟᱹᱰᱤ ᱵᱮᱥ ᱟᱨ ᱱᱟᱯᱟᱭ ᱵᱟᱲᱟ ᱜᱮ
ᱦᱚᱸ ᱱᱟᱯᱟᱭ ᱵᱟᱲᱟ ᱜᱮ ᱚᱲᱟᱜ ᱠᱚᱨᱮ ᱡᱷᱚᱛᱚ ᱦᱚᱲ ᱜᱮ ᱱᱟᱯᱟᱭ ᱜᱮ ᱢᱮᱱᱟᱜ ᱠᱚᱣᱟ ᱟᱯᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱤᱛ ᱫᱷᱟᱹᱵᱤᱡ ᱛᱮᱫᱚ ᱱᱟᱯᱟᱭ ᱜᱮ ᱢᱮᱱᱟᱜ ᱞᱮᱭᱟ ᱟᱨ ᱫᱷᱤᱱᱟᱹᱝ ᱫᱚ ᱦᱟᱸᱜ, ᱪᱮᱫ ᱞᱮᱠᱟᱞᱮ ᱛᱟᱦᱮᱱᱟ ᱥᱮ ᱪᱮᱫ ᱞᱮᱠᱟ ᱦᱩᱭᱩᱜᱼᱟ ᱚᱱᱟ ᱫᱚᱼᱼ ᱵᱟᱝ ᱢᱮᱱᱚᱜᱚᱜ ᱠᱟᱱᱟ, ᱦᱚᱭ ᱡᱤᱣᱤ ᱦᱟᱥᱟ ᱦᱚᱲᱢᱚ ᱛᱚ ᱛᱤᱱᱨᱮ ᱪᱮᱫᱼᱼ ᱪᱤᱠᱟᱹᱜᱼᱟ ᱵᱟᱝ ᱵᱩᱡᱷᱟᱹᱜᱼᱟ ᱾
ᱦᱚᱭ ᱦᱚᱭ
ᱦᱚᱭ ᱾ ᱚᱱᱠᱟ ᱜᱮ, ᱟᱨ ᱟᱯᱮ ᱥᱮᱱ ᱫᱚ ᱚᱱᱛᱮ ᱮᱨ ᱟᱯᱷᱚᱨ ᱠᱚᱫᱚ ᱦᱳᱭ ᱵᱟᱲᱟᱭᱮᱱ ᱜᱮᱭᱟ?
ᱦᱮᱸ ᱦᱩᱲᱩ ᱛᱚᱞᱟ ᱠᱚ ᱛᱚᱞᱟ,
ᱚᱱᱟ ᱠᱚᱫᱚ ᱟᱹᱣᱨᱤᱭᱟᱜᱼᱟ, ᱮᱠᱷᱚᱱᱳ ᱾ ᱱᱚᱣᱟ ᱵᱚᱨᱥᱟ ᱛᱮ ᱫᱚ ᱵᱟᱠᱚ ᱠᱚ ᱯᱚᱨᱚᱠᱚ ᱮᱲᱟᱠᱚ ᱵᱚᱨᱥᱟ ᱥᱚᱢᱚᱭ ᱫᱚ, ᱫᱚᱢᱮ ᱫᱟᱜ ᱠᱚ ᱦᱤᱡᱩᱜ ᱜᱮᱭᱟ ᱥᱮ, ᱵᱩᱫᱽ ᱠᱚᱨᱮ ᱫᱟᱜ ᱠᱚ ᱡᱚᱢᱟ ᱛᱟᱦᱮᱱ ᱜᱮᱭᱟ᱾
ᱚ ᱟᱯᱮ ᱥᱮᱱ ᱫᱚ ᱛᱟᱦᱚᱞᱮ ᱢᱟᱱᱮ ᱚᱱᱟ, ᱟᱥᱟᱲ ᱥᱟᱱ ᱵᱚᱸᱜᱟ ᱫᱚ ᱵᱟᱝᱯᱮ ᱪᱟᱥᱟ ᱥᱮ ᱪᱮᱫ?
ᱵᱟᱝ ᱵᱟᱝ ᱵᱟᱝ ᱟᱥᱟᱲ ᱥᱟᱱ ᱵᱚᱸᱜᱟ ᱫᱚ ᱵᱟᱞᱮ ᱪᱟᱥᱟ ᱚᱱᱟ ᱵᱷᱟᱫᱚᱨ ᱵᱚᱸᱜᱟ ᱠᱚᱛᱮ ᱞᱮ ᱪᱟᱥᱟ᱾
ᱚ, ᱟᱪᱪᱷᱟ ᱵᱮᱹᱥ, ᱟᱨᱼᱼ ᱛᱟᱦᱚᱞᱮ ᱟᱯᱮ ᱥᱮᱱ ᱫᱚ ᱢᱟᱱᱮ ᱫᱟᱜ ᱨᱮᱱᱟᱜ ᱫᱚ ᱢᱟᱱᱮ ᱫᱚᱢᱮ ᱫᱟᱜ᱾
ᱦᱚᱭ ᱦᱚᱭ ᱫᱚᱢᱮ ᱫᱟᱜ ᱛᱤᱸᱜᱩᱱ ᱱᱟᱥᱮᱱᱟᱜ ᱫᱟᱜ ᱞᱮᱠᱷᱟᱱ ᱜᱮ ᱵᱟᱹᱫᱽ ᱠᱚᱨᱮ ᱫᱟᱜ᱾ ᱛᱚᱸᱵᱟ ᱛᱟᱦᱮᱱᱟ ᱟᱨᱠᱤ, ᱡᱟᱦᱟᱸᱢ ᱪᱟᱥᱼᱼ ᱚᱱᱟ ᱚᱱᱟ ᱠᱚᱢᱟ ᱡᱷᱚᱛᱚ ᱦᱟᱡᱟ ᱪᱟᱵᱟᱜᱼᱟ ᱥᱮ ᱵᱟᱹᱫᱽ ᱫᱟᱜ ᱛᱮ ᱾ ᱱᱚᱛᱮ ᱵᱚᱨᱥᱟᱛᱤ ᱫᱚᱠᱚ ᱯᱩᱡᱟᱹᱭᱟᱠᱚ, ᱱᱚᱣᱟᱯᱚᱨᱮ ᱠᱚ ᱪᱟᱥ ᱜᱮᱭᱟᱠᱚ ᱾
ᱟᱪᱪᱷᱟ ᱟᱪᱪᱷᱟ ᱟᱞᱮ ᱥᱮᱱ ᱫᱚ ᱦᱟᱸᱜ ᱱᱚᱝᱠᱟ ᱵᱟᱝᱟ, ᱢᱟᱱᱮ ᱟᱯᱮᱥᱮᱱ ᱪᱮᱫ ᱞᱮᱠᱟ ᱫᱟᱜᱼᱼ ᱛᱤᱸᱜᱩᱣᱟᱛᱮ ᱱᱟᱥᱮ ᱱᱚᱝᱠᱟ ᱫᱟᱜᱼᱼ ᱚᱱᱟ ᱤᱭᱟᱹ ᱢᱮᱱᱟᱜᱼᱟ ᱟᱞᱮ ᱥᱮᱱ ᱫᱚ ᱚᱱᱠᱟ ᱫᱚ ᱵᱟᱝ ᱟᱥᱟᱲ ᱵᱚᱸᱜᱟ ᱜᱮ ᱟᱞᱮ ᱫᱚ ᱪᱟᱥ ᱫᱤᱱ ᱠᱟᱱ ᱛᱟᱞᱮᱭᱟ ᱦᱚᱭ ᱾ ᱟᱞᱮ ᱥᱮᱱ ᱫᱚ ᱱᱚᱛᱮ ᱫᱚ ᱫᱟᱜ ᱟ ᱥᱮᱨᱢᱟ ᱡᱟᱹᱲᱤᱭᱟᱜ ᱫᱟᱜ ᱛᱮᱜᱮᱞᱮᱼᱼ ᱟᱥᱟᱲ ᱥᱟᱱ ᱵᱚᱸᱜᱟ ᱦᱚᱭ ᱟᱨᱼᱼ ᱞᱮ ᱟᱨ ᱢᱤᱫ ᱫᱷᱟᱣ ᱜᱮᱞᱮ ᱪᱟᱥᱟ ᱟᱞᱮ ᱥᱮᱱ ᱫᱚ, ᱟᱨ ᱟᱫᱚ ᱵᱟᱞᱮ ᱪᱟᱥᱟ ᱪᱮᱫᱟᱜ ᱥᱮ ᱟᱞᱮ ᱫᱚᱼᱼ ᱚᱠᱟ ᱥᱮᱞᱚ ᱥᱮ ᱚᱱᱠᱟ ᱡᱟᱸᱦᱟᱱᱟᱜ, ᱫᱟᱜ ᱨᱮᱱᱟᱜ ᱵᱮᱵᱚᱥᱛᱷᱟ ᱵᱟᱹᱱᱩᱜᱼᱟ ᱛᱟᱦᱞᱮ ᱚᱱᱟ ᱠᱷᱟᱹᱛᱤᱨ ᱛᱮᱼᱼ ᱢᱤᱫ ᱫᱷᱟᱣ ᱜᱮ ᱪᱟᱥ ᱦᱩᱭᱩᱜᱼᱟ, ᱟᱨ ᱵᱟᱹᱠᱤ ᱫᱤᱱ ᱦᱚᱸ ᱪᱟᱥ ᱫᱚ ᱦᱩᱭᱩᱜ ᱜᱮᱭᱟ᱾ ᱦᱩᱭ ᱫᱚ ᱟᱫᱚ ᱚᱱᱠᱟᱼᱼ ᱟᱨ ᱚᱱᱟ ᱡᱟᱦᱟᱸ ᱵᱟᱸᱫᱷ ᱠᱚ ᱯᱩᱠᱷᱨᱤ ᱠᱚ ᱛᱟᱦᱮᱱᱟ ᱚᱱᱟ ᱥᱩᱨ ᱥᱩᱯᱩᱨ ᱠᱚᱨᱮ ᱡᱟᱦᱟᱸᱭ ᱠᱷᱮᱛ ᱠᱚ ᱢᱮᱱᱟᱜᱼᱟ, ᱩᱱᱠᱩ ᱠᱚᱜᱮᱼᱼ ᱠᱚ ᱪᱟᱥ ᱵᱟᱲᱟᱭᱟ ᱟᱨ ᱵᱟᱝᱠᱷᱟᱱ ᱫᱚ, ᱵᱟᱝ ᱢᱤᱫ ᱫᱷᱟᱣ ᱜᱮ ᱦᱩᱭᱩᱜᱼᱟ ᱟᱞᱮ ᱥᱮᱱ ᱫᱚ ᱪᱟᱥ ᱫᱚ ᱾ ᱦᱮᱸ ᱦᱚᱭ
ᱩᱸᱻᱦᱩᱸ ᱛᱚᱵᱮ ᱟᱹᱛᱩ ᱫᱤᱥᱚᱢ ᱠᱚᱨᱮ ᱪᱮᱫ ᱠᱚ ᱪᱟᱞᱟᱜ ᱠᱟᱱᱟ, ᱪᱮ ᱯᱩᱡᱟᱹ ᱯᱟᱨᱵᱚᱱ ᱠᱚ ᱡᱟᱦᱟᱱᱟᱜ ᱜᱮᱼᱼ
ᱦᱮᱸ ᱚᱱᱠᱟ ᱫᱚᱼ ᱮᱸ ᱱᱤᱛᱚᱜ ᱫᱚ ᱦᱟᱸᱜ, ᱯᱟᱨᱚᱢ ᱵᱟᱲᱟᱭᱮᱱᱟ ᱚᱱᱠᱟ ᱯᱩᱡᱟᱹ ᱯᱟᱨᱵᱚᱱ ᱠᱚ ᱥᱮᱼᱼ ᱦᱮᱸ ᱯᱟᱛᱟ-ᱪᱷᱟᱛᱟ ᱠᱚ ᱯᱚᱨᱚᱵᱽ ᱠᱚ ᱚᱱᱠᱟ ᱫᱚ ᱯᱟᱨᱚᱢ ᱪᱮ ᱯᱟᱨᱚᱢᱮᱱᱟ ᱦᱟᱸᱜ ᱦᱚᱜᱼᱚᱭ ᱡᱷᱮᱸᱴ ᱵᱚᱸᱜᱟ᱾ ᱡᱟᱹᱛ ᱢᱩᱪᱟᱹᱫ ᱥᱮᱱᱜᱮ ᱛᱟᱦᱮᱸᱠᱟᱱᱟ ᱚᱱᱠᱟ ᱟᱻ ᱯᱚᱨᱚᱵᱽ ᱟᱫᱚ ᱚᱱᱟᱼᱼ ᱠᱚᱫᱚ ᱯᱟᱨᱚᱢ ᱵᱟᱲᱟ ᱦᱩᱭᱱᱟ, ᱟᱫᱚ ᱦᱚᱜᱼᱚᱭ ᱦᱟᱸᱜ ᱢᱤᱫᱴᱟᱝᱼᱼ ᱦᱮᱸ ᱯᱟᱛᱟ ᱠᱚ ᱟᱞᱮ ᱥᱮᱱ ᱫᱚ ᱦᱩᱭᱩᱜ ᱜᱮᱭᱟ ᱯᱟᱛᱟ ᱯᱚᱨᱚᱵᱽ ᱠᱚ ᱦᱩᱭᱩᱜ ᱜᱮᱭᱟ ᱟᱸᱻ ᱟᱻ ᱚᱱᱠᱟ ᱢᱟᱱᱮ ᱥᱩᱨᱼᱥᱩᱯᱩᱨ ᱠᱚᱨᱮ ᱵᱟᱝ ᱨᱮᱦᱚᱸ ᱜᱟᱹ ᱠᱟᱹᱴᱤᱡ, ᱯᱷᱟᱨᱟᱠ ᱧᱚᱜ ᱪᱟᱞᱟᱣ ᱠᱟᱛᱮᱜ ᱦᱩᱭᱩᱜ ᱜᱮᱭᱟ ᱪᱟᱞᱟᱜ ᱦᱩᱭᱩᱜᱼᱟ ᱛᱷᱚᱲᱟ ᱜᱟᱱ ᱦᱮᱸ ᱦᱮᱸ ᱟᱨ ᱛᱟᱨᱯᱚᱨᱮ ᱱᱤᱭᱟᱹ ᱪᱮᱫ ᱠᱚ ᱢᱮᱛᱟᱜᱼᱟ ᱱᱤᱭᱟᱹ ᱟᱦ ᱱᱚᱜ-ᱚ ᱱᱟ ᱟ ᱟᱢᱵᱟᱵᱚᱛᱤ ᱨᱮᱦᱟᱸᱜ ᱛᱷᱚᱲᱟ ᱜᱟᱱ ᱯᱟᱛᱟ ᱥᱮ ᱯᱚᱨᱚᱵᱽ ᱚᱱᱠᱟ ᱦᱟᱸᱜ
ᱚ ᱟᱪᱪᱷᱟ ᱟᱪᱪᱷᱟ ᱟᱢᱵᱟᱵᱩᱛᱤ ᱨᱮᱦᱚᱸ ᱛᱟᱦᱞᱮ ᱟᱯᱮ ᱥᱮᱫ ᱯᱟᱛᱟ ᱠᱚ ᱦᱩᱭᱩᱜ ᱜᱮᱭᱟ,
ᱦᱚᱭ ᱦᱚᱭ ᱟᱢᱵᱟᱵᱚᱛᱤ ᱨᱮᱦᱚᱸ ᱯᱟᱛᱟ ᱞᱮ ᱦᱩᱭᱩᱜ ᱜᱮᱭᱟ ᱦᱮᱸ ᱦᱮᱸ
ᱚᱱᱟᱫᱚ ᱵᱩᱨᱩ ᱵᱚᱸᱜᱟ ᱠᱚ ᱦᱩᱭᱩᱜ ᱜᱮ ᱫᱚ-
ᱦᱮᱸ ᱦᱮᱸ ᱚᱱᱠᱟ ᱟᱭᱢᱟ ᱡᱟᱭᱜᱟ ᱠᱚᱨᱮ ᱦᱩᱭᱩᱜ ᱜᱮᱭᱟ ᱟᱸᱻ ᱡᱟᱦᱟᱸᱱᱟᱜ ᱠᱚ ᱚᱱᱠᱟ ᱯᱟᱛᱟ ᱠᱚ ᱦᱩᱭᱩᱜ ᱜᱮᱭᱟ ᱦᱮᱸ, ᱟᱨ ᱡᱟᱦᱟᱸᱭᱟᱜ ᱚᱱᱠᱟ ᱢᱮᱱᱟᱜ ᱛᱟᱠᱚᱣᱟ ᱟᱢᱵᱟᱵᱩᱛᱤ ᱨᱮ ᱡᱟᱦᱟᱱᱟᱜ ᱚᱱᱠᱟ ᱡᱮ ᱯᱩᱡᱟᱹ ᱠᱚ ᱥᱮ ᱠᱤᱢᱵᱟ ᱡᱟᱦᱟᱱᱟᱜ ᱚᱱᱠᱟ ᱦᱮᱸ ᱚᱱᱠᱟ ᱠᱚ ᱦᱩᱭᱩᱜ ᱜᱮᱭᱟ ᱡᱚᱛᱚ ᱦᱚᱲᱟᱜ ᱥᱟᱱᱟᱢ ᱦᱚᱲ ᱟᱜ ᱫᱚ ᱵᱟᱝ ᱟᱸ ᱠᱤᱪᱷᱩ ᱚᱱᱠᱟ ᱢᱮᱱᱟᱜᱼᱟ ᱦᱚᱭ ᱦᱚᱭ ᱚᱱᱠᱟ ᱜᱮ,
ᱟᱞᱮ ᱥᱮᱫ ᱫᱚ ᱟᱢᱵᱟᱵᱚᱛ ᱨᱮᱫᱚ ᱚᱱᱠᱟ ᱯᱩᱡᱟᱹ ᱠᱚ ᱯᱟᱛᱟ ᱠᱚᱫᱚ ᱵᱟᱝ ᱦᱩᱭᱩᱜ ᱜᱮᱭᱟ ᱢᱟᱦᱟᱸ ᱡᱮᱨᱚᱠᱚᱢ ᱚᱢᱵᱟᱵᱚᱛᱤ ᱵᱚ ᱢᱟᱱᱟᱣ ᱜᱮᱭᱟ ᱡᱟᱦᱟᱸ ᱚᱱᱟ ᱡᱟ ᱯᱷᱚᱞ-ᱴᱚᱞ ᱠᱚ ᱡᱚᱢ-ᱴᱚᱢ ᱠᱟᱛᱮᱜ, ᱚᱱᱟ ᱠᱚᱜᱮ ᱟᱨᱠᱤ ᱦᱩᱭᱩᱜ ᱜᱮᱭᱟ ᱦᱚᱭ,
ᱟᱞᱮ ᱥᱮᱱ ᱦᱚᱸ ᱚᱱᱠᱟ ᱫᱚ ᱚᱱᱟ ᱚᱱᱟ ᱢᱚᱛᱚ ᱢᱮᱱᱟᱜ ᱜᱮᱭᱟ ᱥᱟᱱᱟᱢ ᱥᱮᱱ ᱜᱮ ᱚᱱᱟ ᱫᱚ ᱟᱫᱚ ᱯᱩᱡᱟᱹ ᱠᱚᱦᱚᱸ ᱟᱞᱮᱥᱮᱱ ᱫᱚ ᱦᱩᱭ ᱵᱟᱲᱟᱜ ᱴᱷᱮᱱ ᱜᱮ ᱟᱭᱢᱟ ᱟᱭᱢᱟ ᱡᱟᱭᱜᱟ ᱠᱚᱨᱮ ᱦᱩᱭᱩᱜ ᱜᱮᱭᱟ ᱡᱚᱛᱚ ᱥᱮᱱ ᱫᱚ ᱵᱟᱝ ᱨᱮᱦᱚᱸ,
ᱦᱩᱸ
ᱟᱨ ᱛᱟᱦᱚᱞᱮ ᱦᱮᱸᱜ ᱪᱮᱫ ᱞᱤᱧ ᱞᱟᱹᱭᱮᱫ ᱛᱟᱦᱮᱱᱟ, ᱟᱻ ᱪᱮᱫ ᱤᱫᱤ ᱠᱟᱛᱮ ᱞᱟᱝ ᱨᱚᱯᱚᱲᱟ,
ᱟᱣ ᱤᱭᱟᱹ ᱱᱤᱭᱟᱹ ᱥᱚᱢᱚᱭ ᱢᱟ ᱠᱟᱹᱡ, ᱞᱟᱹᱭᱟᱠᱚ ᱡᱮ ᱢᱟᱜ ᱢᱚᱬᱮ ᱠᱚ ᱦᱩᱭᱩᱜ ᱠᱟᱱᱟ ᱜᱚᱴᱟ ᱟᱯᱮ ᱥᱮᱫ ᱠᱚᱨᱮᱫᱚ ᱢᱟᱜ ᱢᱚᱬᱮ ᱠᱚ ᱦᱩᱭᱩᱜ ᱠᱟᱱᱟ ᱥᱮ ᱵᱟᱝ ᱪᱮᱫ ᱞᱮᱠᱟ ᱵᱟᱭ ᱦᱩᱭᱩᱜ ᱜᱮᱭᱟ,
ᱦᱮᱸ ᱟᱞᱮ ᱥᱮᱱ ᱫᱚ ᱱᱚᱛᱮ ᱫᱚ ᱚᱱᱠᱟ ᱫᱚ ᱵᱟᱝ ᱦᱩᱭᱩᱜᱼᱟ ᱟᱞᱮ ᱱᱤᱭᱟᱹ ᱰᱤᱥᱴᱤᱠ ᱨᱮᱫᱚ ᱵᱟᱝ ᱦᱩᱭᱩᱜᱼᱟ ᱱᱤᱭᱟᱹ ᱡᱤᱞᱟ ᱨᱮᱫᱚ ᱟᱸ ᱛᱚᱵᱮ ᱮᱴᱟᱜ ᱡᱤᱞᱟ ᱠᱚᱫᱚ ᱦᱩᱭᱩᱜ ᱜᱮᱭᱟ ᱦᱳᱭ ᱛᱚ ᱥᱩᱨ-ᱥᱩᱯᱩᱨ ᱧᱚᱜ ᱜᱮᱭᱟ ᱟᱞᱮ ᱥᱩᱨ ᱡᱤᱞ ᱡᱤᱞᱟ ᱨᱮᱜᱮ ᱦᱩᱭᱩᱜ ᱜᱮᱭᱟ, ᱦᱳᱭ ᱫᱚ ᱯᱟᱨᱚᱢ ᱵᱟᱲᱟᱭᱮᱱ ᱜᱮᱭᱟ ᱱᱚᱜᱼᱚᱭ ᱠᱤᱪᱷᱩ ᱫᱤᱱ ᱞᱟᱦᱟ ᱯᱟᱨᱚᱢ ᱵᱟᱲᱟᱭᱮᱱ ᱜᱮᱭᱟ ᱦᱩᱭ ᱵᱟᱲᱟᱭᱮᱱ ᱜᱮᱭᱟ ᱦᱭ ᱫᱚ᱾ ᱟᱫᱚ ᱦᱟᱸᱜ ᱚᱱᱠᱟ, ᱦᱮᱸ ᱧᱮᱞ ᱠᱚᱫᱚ ᱚᱱᱠᱟ ᱫᱚ ᱥᱚᱢᱚᱭ ᱵᱟᱝ ᱠᱷᱟᱹᱛᱤᱨ ᱵᱟᱞᱮ ᱥᱮᱱ ᱫᱟᱲᱮ ᱟᱠᱟᱫᱟᱼᱟ ᱦᱮᱸ ᱦᱮᱸ ᱚᱱᱠᱟᱜ ᱜᱮ ᱡᱟᱦᱟᱸᱱᱟᱜ ᱠᱚ ᱠᱟᱹᱢᱤ ᱠᱚ ᱤᱱᱟᱹ ᱦᱤᱞᱳᱜ ᱛᱟᱦᱮᱸ ᱠᱟᱱᱟ ᱢᱚᱱᱮ ᱫᱚ ᱦᱩᱭᱩᱜ ᱠᱟᱱ ᱛᱟᱦᱮᱱ ᱜᱮᱭᱟ ᱡᱮ ᱪᱟᱞᱟᱜ ᱦᱩᱭᱩᱜᱼᱟ ᱢᱮᱱᱠᱷᱟᱱ ᱚᱱᱠᱟᱜᱮ ᱞᱟᱹᱠᱛᱤᱭᱟᱱ ᱠᱟᱹᱢᱤ ᱯᱟᱲᱟᱣᱮᱱᱛᱮ ᱪᱟᱞᱟᱣ ᱵᱟᱝ ᱦᱩᱭ ᱞᱮᱱᱟ, ᱦᱳᱭ ᱟᱨ ᱚᱱᱟ ᱠᱷᱟᱹᱛᱤᱨ ᱛᱮ ᱵᱟᱝ ᱥᱮᱱ ᱦᱩᱭ ᱞᱮᱱᱟ ᱟᱫᱚ, ᱚᱸ ᱚᱱᱟ ᱟᱨ ᱟᱯᱮᱥᱱ ᱫᱚ ᱚᱱᱛᱮ ᱫᱚ? ᱤᱭᱟᱹ ᱠᱚᱫᱚ ᱪᱮᱫ ᱞᱮᱠᱟ ᱠᱚ ᱢᱟᱱᱟᱣᱟ ᱛᱷᱚᱲᱟ ᱞᱟᱹᱭ ᱞᱮᱠᱷᱟᱱ ᱵᱷᱟᱞᱤ ᱠᱚᱜᱼᱟ, ᱚᱱᱟ ᱦᱩᱞ ᱢᱟᱦᱟ ᱡᱟᱦᱟᱸ ᱫᱚ ᱵᱟᱝ ᱵᱟᱝ ᱢᱟᱜ ᱢᱚᱬᱮ ᱫᱚ ᱵᱟᱝ ᱦᱩᱞ ᱢᱟᱦᱟ᱾
ᱚ ᱦᱩᱞ ᱢᱟᱦᱟ ᱦᱩᱞ ᱢᱟᱦᱟ ᱠᱚ ᱢᱟᱱᱟᱣ ᱜᱮᱭᱟ ᱠᱚ ᱛᱤᱨᱤᱥᱮ ᱡᱩᱱ ᱨᱮ, ᱡᱚᱛᱚ ᱡᱟᱦᱟᱸ ᱨᱮ ᱢᱚᱬᱮ ᱴᱚᱴᱷᱟ ᱟᱹᱛᱩᱳ ᱠᱚᱨᱮᱱ ᱦᱚᱲ ᱠᱚᱠᱚ ᱡᱚᱢᱟᱜ ᱟᱠᱚ, ᱡᱚᱢᱟ ᱠᱟᱛᱮ ᱟᱫᱚ ᱡᱟᱦᱟᱱᱟᱜ ᱟᱵᱚᱣᱟᱜ ᱥᱟᱱᱛᱟᱲ ᱨᱮᱱᱟᱜ ᱡᱟᱦᱟᱸ ᱮᱱᱮᱡ ᱥᱮᱨᱮᱧ ᱠᱚ ᱢᱮᱱᱟᱜᱼᱟ ᱡᱟᱦᱟᱸ ᱞᱟᱦᱟ ᱮᱱ ᱛᱮ ᱡᱟᱦᱟᱸ ᱟᱵᱚ ᱮᱸ ᱫᱮᱥ ᱠᱚ ᱢᱟᱱᱮ ᱠᱚ ᱥᱟᱹᱫᱷᱤᱱ ᱞᱮᱫ ᱫᱚ ᱦᱩᱞ ᱫᱤᱵᱚᱥ ᱛᱟᱞᱟᱛᱮ, ᱛᱤᱱᱟᱹᱜ ᱦᱚᱲ ᱠᱚᱠᱚ ᱞᱚᱲᱚ ᱞᱮᱱᱟ ᱚᱱᱟ ᱠᱚ ᱫᱤᱭᱮ, ᱮᱻ ᱮᱱᱮᱡ ᱥᱮᱨᱮᱧ ᱦᱩᱭᱩᱜ ᱜᱮᱭᱟ
ᱦᱳᱭ ᱦᱳᱭ
ᱠᱟᱹᱴᱤᱡ ᱠᱟᱹᱴᱤᱡ ᱜᱤᱫᱽᱨᱟᱹ ᱠᱚᱼᱠᱚ ᱪᱷᱚᱲᱟ ᱠᱚᱼᱠᱚ ᱞᱟᱹᱭ ᱛᱟᱵᱚᱱ ᱜᱮᱭᱟ ᱢᱟᱱᱮ ᱟᱹᱰᱤ ᱨᱚᱠᱚᱢ ᱡᱟᱦᱟᱸ ᱮᱱᱮᱡ ᱥᱮᱨᱮᱧ ᱠᱚ ᱫᱚᱦᱚ ᱦᱩᱭᱩᱜ ᱜᱮᱭᱟ ᱟᱵᱟᱨ ᱡᱚᱛᱚ ᱦᱚᱲ ᱯᱟᱴᱤᱥᱤᱯᱮᱴ ᱚᱠᱚᱭ ᱠᱚ ᱫᱟᱲᱮᱭᱟᱜ ᱟᱠᱚ ᱚᱱᱟ ᱨᱮᱠᱚ ᱯᱟᱟᱨᱴᱤᱥᱤᱯᱮᱴ ᱫᱟᱲᱮᱭᱟᱜᱼᱟ ᱛ ᱚᱱᱠᱟ ᱞᱮᱠᱟ ᱛᱮ ᱟᱨ ᱯᱩᱨᱚᱥᱠᱟᱨ ᱦᱚᱸ ᱛᱟᱦᱮᱱ ᱜᱮᱭᱟ
ᱚᱱᱠᱟᱜᱮ ᱦᱩᱭᱩᱜ ᱜᱮᱭᱟ ᱾ ᱟᱨ ᱪᱮᱫ ᱠᱚ ᱞᱟᱹᱭᱟ? ᱟᱞᱮ ᱱᱚᱣᱟ ᱫᱤᱥᱚᱢ ᱫᱚ ᱩᱱᱟᱹᱜ ᱴᱟᱜ ᱛᱚ ᱞᱟᱹᱭᱟᱞᱤᱧ ᱡᱮ ᱩᱱᱟᱹᱜ ᱛᱚ ᱵᱷᱟᱜᱤ ᱫᱚ ᱵᱟᱝ ᱦᱩᱭᱩᱜ ᱜᱮᱭᱟ ᱠᱟᱨᱚᱱ ᱡᱟᱦᱟᱸᱨᱮ ᱥᱟᱱᱛᱟᱲ ᱵᱮᱥᱤ ᱵᱚ ᱛᱟᱦᱮᱱᱟ, ᱚᱸᱰᱮ ᱜᱮᱛᱚ ᱟᱠᱷᱲᱟ ᱛᱚ ᱵᱷᱟᱜᱤ ᱡᱚᱢᱟᱜ ᱟᱥᱮ ᱾ ᱟᱞᱮ ᱱᱚᱛᱮ ᱫᱚ ᱚᱱᱠᱟ ᱡᱮᱢᱚᱱ ᱢᱮᱱᱟᱜ ᱠᱚᱣᱟ ᱥᱟᱱᱛᱟᱲ ᱴᱩᱠ ᱴᱟᱠ ᱚᱱᱠᱟᱜᱮ ᱟᱨᱠᱤ, ᱡᱟᱦᱟᱸ ᱞᱮᱠᱟ ᱵᱚ ᱫᱟᱲᱮᱭᱟᱜᱼᱟ ᱚᱱᱠᱟ ᱜᱮᱵᱚ ᱢᱟᱱᱟᱣᱚᱠᱟᱜᱼᱟ ᱟᱨ
ᱦᱳᱭ ᱦᱳᱭ ᱦᱳᱭ ᱦᱳᱭ ᱚᱱᱠᱟᱜ ᱟᱞᱮ ᱥᱮᱱ ᱦᱚᱸ ᱚᱱᱠᱟᱜ ᱜᱮ ᱢᱟᱱᱟᱣ ᱦᱩᱭᱩᱜ ᱜᱮᱭᱟ ᱾ ᱮᱸ ᱚᱱᱠᱟᱜᱮ ᱡᱟᱦᱟᱸ ᱞᱮᱠᱟ ᱵᱤᱱ ᱞᱟᱹᱭᱠᱮᱜᱼᱟ ᱚᱱᱠᱟ ᱜᱮ ᱢᱟᱱᱟᱣᱦᱩᱭᱩᱜᱼᱟ ᱟᱵᱚᱣᱟᱜ ᱡᱟᱦᱟᱸ ᱞᱮᱠᱟ ᱠᱟᱱᱟ ᱚᱱᱠᱟᱜᱮ ᱢᱟᱱᱟᱣ ᱦᱩᱭᱩᱜᱼᱟ ᱾ ᱟᱫᱚ ᱟᱞᱮᱥᱱ ᱫᱚ ᱚᱱᱠᱟ ᱫᱚ ᱦᱟᱸᱜ ᱟᱭᱢᱟ ᱡᱟᱭᱜᱟ ᱠᱚᱨᱮ ᱠᱚ ᱚᱱᱠᱟ ᱮᱱᱮᱡ ᱥᱮᱨᱮᱧ ᱠᱚ ᱠᱚ ᱫᱚᱦᱚ ᱫᱚᱠᱚ ᱫᱚᱦᱚᱭᱮᱫ ᱜᱮᱭᱟ ᱟᱨ ᱵᱚᱞ ᱠᱷᱮᱞᱳᱰ ᱠᱚ ᱮᱢᱟᱱ ᱮᱢᱟᱱ ᱠᱚ, ᱧᱤᱫᱟᱹ ᱥᱮ ᱚᱱᱟ ᱧᱤᱫᱟᱹ ᱧᱤᱫᱟᱹ ᱯᱨᱳᱜᱨᱟᱢ ᱡᱟᱦᱟᱸ ᱚᱱᱩᱥᱴᱷᱟᱱ ᱮᱱᱮᱡ ᱥᱮᱨᱮᱧ ᱚᱱᱟ ᱠᱚ ᱫᱚᱦᱚᱭ ᱜᱮ ᱵᱟᱦᱨᱮ ᱠᱷᱚᱱ ᱡᱟᱦᱟᱸᱭ ᱥᱮᱨᱮᱧᱤᱭᱟᱹ ᱠᱚ ᱵᱷᱟᱜᱤ ᱵᱟ ᱦᱳᱭ ᱾ ᱟᱫᱚ ᱟᱸ ᱟᱸ ᱟᱭᱢᱟ ᱟᱹᱞᱤᱧᱟᱜ ᱢᱮᱱ ᱛᱮᱫᱚ ᱱᱚᱝᱠᱟ ᱢᱮᱱᱟᱜᱼᱟ ᱛᱤᱨᱤᱥᱟ ᱡᱩᱱ ᱡᱟᱦᱟᱸ ᱦᱩᱞ ᱢᱟᱦᱟ ᱚᱱᱟ ᱫᱚ ᱟᱵᱚ ᱥᱟᱱᱛᱟᱲᱟᱜ ᱫᱚ ᱢᱤᱫᱴᱟᱝ ᱫᱚ ᱢᱟᱱᱮ ᱨᱟᱹᱥᱠᱟᱹᱣᱱ ᱫᱤᱱ ᱫᱚ ᱵᱟᱝ ᱠᱟᱱᱟ, ᱪᱮᱫᱟᱜ ᱥᱮ ᱮᱸ ᱢᱟᱱᱮ ᱤᱱᱟᱹ ᱦᱤᱞᱳᱜ ᱫᱚ ᱦᱮᱸ ᱮᱱᱹ ᱦᱤᱞᱳᱜ ᱫᱚ ᱩᱱᱠᱩᱣᱟᱜ ᱢᱟᱭᱟᱝ ᱢᱟᱱᱮ ᱢᱟᱭᱟᱝ ᱞᱤᱸᱡᱤᱱᱟ ᱥᱮ ᱩᱱᱠᱩ ᱡᱤᱣᱤ ᱦᱮᱸ ᱡᱚᱨᱚ ᱠᱟᱛᱮᱜ ᱦᱮᱸ ᱫᱤᱥᱚᱢ ᱦᱮᱸ ᱦᱮᱸ ᱞᱟᱹᱲᱦᱟᱹᱭ ᱠᱟᱛᱮ ᱛᱮ ᱢᱟᱱᱮ ᱡᱤᱣᱤ ᱠᱚ ᱟᱞᱟᱭ ᱞᱮᱫᱟ ᱵᱟᱧᱪᱟᱣ ᱞᱮᱫᱟ ᱦᱳᱭ ᱦᱳ ᱟᱫᱚ ᱦᱮᱸ ᱦᱳᱭ ᱟᱫᱚ ᱚᱱᱟ ᱠᱷᱟᱹᱛᱤᱨ ᱛᱮ ᱤᱧᱟᱹᱜ ᱢᱮᱱ ᱫᱚ ᱢᱮᱱᱟ ᱚᱱᱟ ᱫᱤᱱ ᱫᱚ ᱢᱟᱱᱮ ᱵᱟᱝ ᱨᱟᱹᱥᱠᱟᱹ ᱞᱮᱠᱷᱟᱱ ᱜᱮ ᱵᱮᱥ ᱵᱷᱟᱜᱤᱜᱼᱟ, ᱟᱫᱚ ᱟᱭᱢᱟ - ᱟᱭᱢᱟ ᱡᱟᱭᱜᱟ ᱠᱚ ᱚᱱᱠᱟ ᱠᱚ ᱚᱱᱟ ᱠᱚᱫᱚ ᱦᱚᱭ ᱛᱚ ᱫᱤᱥ ᱦᱩᱫᱤᱥ ᱦᱟᱱ ᱦᱚᱲ ᱵᱟᱹᱱᱩᱜ ᱠᱚᱣᱟ ᱥᱮ ᱚᱱᱠᱟ ᱵᱟ ᱠᱚ ᱵᱩᱡᱷᱟᱹᱣ ᱫᱟᱲᱮᱭᱟᱜ ᱼᱼ
ᱩᱱᱠᱩ ᱛᱟᱞᱟ ᱛᱮᱜᱮ ᱨᱟᱹᱥᱠᱟᱹ ᱴᱟᱜ ᱵᱚ ᱤᱫᱟᱹ ᱤᱭᱟᱹᱭᱟ ᱟᱨᱠᱤ ᱾ ᱮᱢᱚᱱ ᱫᱚ ᱵᱟᱝ ᱡᱮ ᱩᱱᱠᱩ ᱵᱟᱫᱽ ᱠᱟᱛᱮᱜ ᱮᱴᱟᱜ ᱠᱤᱪᱷᱩ ᱵᱚ ᱨᱟᱹᱥᱠᱟᱹᱭᱟ ᱦᱮᱸ ᱟᱹᱰᱤ ᱟᱹᱰᱤ ᱡᱟᱭᱜᱟ ᱨᱮ ᱞᱤᱧ ᱧᱮᱞ ᱫᱟᱥᱮ, ᱢᱟᱱᱮ ᱡᱟᱦᱟᱸᱼᱼ ᱚᱱᱱᱳ ᱠᱤᱪᱷᱩ ᱚᱱᱩᱥᱴᱷᱟᱱ ᱠᱚ ᱫᱚᱦᱚᱭᱟ ᱾
ᱦᱮᱸ ᱚᱱᱱᱳ ᱠᱤᱪᱷᱩ ᱡᱮᱢᱚᱱ ᱧᱤᱫᱟᱹ ᱧᱤᱫᱟᱹ ᱡᱟᱦᱟᱸ ᱰᱤᱡᱮ ᱵᱚᱠᱥ ᱵᱟᱡᱟᱣ ᱠᱟᱛᱮᱜ ᱮᱱᱮᱡᱽ ᱥᱮᱸᱨᱮᱸᱧ ᱡᱟᱦᱟᱸ ᱦᱩᱭᱩᱜ ᱼᱼ ᱠᱟᱱ ᱦᱮ ᱦᱳᱭ ᱚᱱᱟ ᱠᱚᱞᱤᱧ ᱢᱮᱱᱫᱟ ᱫᱚ ᱵᱟᱱᱟ ᱜᱮᱭᱟ ᱥᱮ ᱚᱱᱟ ᱫᱚ? ᱩᱪᱤᱛ ᱫᱚ ᱵᱟᱝ ᱠᱟᱱᱟ ᱢᱮᱱᱠᱷᱟᱱ ᱡᱮ ᱩᱱᱠᱩ ᱦᱮᱸ ᱡᱟᱦᱟᱸ ᱩᱱᱠᱩᱼᱼ ᱠᱚ ᱤᱭᱟᱹᱣ ᱠᱟᱫᱟ ᱫᱤᱥᱚᱢ ᱱᱤᱭᱮ ᱦᱳᱭᱛᱳ ᱱᱚᱝᱠᱟ ᱢᱤᱫᱴᱟᱝ ᱢᱤᱫᱴᱟᱝ ᱟᱸ ᱢᱟᱱᱮ ᱚᱱᱟᱼᱼ ᱡᱟᱦᱟᱸ ᱟᱸ ᱜᱟᱭᱟᱱ ᱯᱩᱛᱷᱤ ᱱᱚᱝᱠᱟ ᱡᱩᱫᱤ ᱩᱫᱩᱜ ᱜᱟᱱᱚᱜᱼᱟ ᱡᱮ ᱪᱤᱠᱟ ᱠᱟᱼᱼ ᱛᱮ ᱫᱮ ᱩᱝᱠᱩ ᱠᱚ ᱞᱟᱹᱲᱦᱟᱹᱭ ᱞᱮᱱᱟ ᱦᱚᱜᱼᱚᱱ ᱠᱟᱱ ᱫᱷᱚᱨᱚᱱ ᱨᱮᱱᱟᱜ ᱡᱩᱫᱤ ᱼᱼ ᱜᱟᱭᱟᱱ ᱯᱩᱛᱷᱤ ᱫᱚᱠᱚ ᱩᱸᱫᱩᱝᱟ ᱥᱮ ᱨᱟᱹᱥᱠᱟᱹ ᱨᱮᱱᱟᱜ ᱚᱱᱟ ᱫᱚ ᱜᱟᱱᱚᱜ ᱜᱮᱭᱟ, ᱚᱱᱠᱟᱱᱟᱜ ᱫᱚ ᱴᱷᱤᱠᱟᱹᱱ ᱜᱮᱭᱟ ᱾ ᱦᱮᱸ ᱦᱮᱸ ᱦᱮᱸ ᱚᱱᱠᱟᱱᱟᱜ ᱫᱚ ᱴᱷᱤᱠᱟᱹᱱ ᱜᱮᱭᱟ, ᱢᱮᱱᱠᱷᱟᱱ ᱡᱩᱫᱤ ᱦᱚᱜᱼᱚᱭ ᱡᱮᱢᱚᱱ ᱮᱸ ᱜᱚᱴᱟ ᱧᱤᱫᱟᱹᱼᱼ ᱚᱱᱟ ᱡᱟᱦᱟᱸ ᱚᱨᱠᱮᱥᱴᱟᱨ ᱪᱷᱟᱯᱨᱤ ᱮᱱᱮᱡ ᱥᱮᱸᱨᱮᱸᱧ ᱠᱚ ᱢᱮᱛᱟᱜ ᱠᱟᱱᱟ, ᱥᱮ ᱜᱚᱴᱟ ᱧᱤᱫᱟᱹ ᱰᱤᱡᱮ ᱵᱚᱠᱥ ᱵᱟᱡᱟᱣ ᱠᱟᱛᱮᱫᱼᱼ ᱚᱱᱮ ᱚᱱᱟ ᱠᱚᱫᱚ ᱮᱠᱟᱞ ᱢᱟᱱᱮ ᱩᱸ ᱼᱼ ᱦᱮᱸ ᱮᱠᱟᱞ ᱜᱮ ᱵᱟᱝ ᱜᱟᱱᱚᱜᱼᱟ, ᱚᱱᱟ ᱫᱤᱱ ᱦᱤᱞᱳᱜ ᱫᱚ ᱟᱢ ᱫᱚ ᱯᱚᱨᱮᱛᱮᱼᱼ ᱟ ᱠᱚᱨᱟᱣ ᱵᱤᱱ ᱚᱱᱟ ᱫᱚ ᱴᱷᱤᱠᱟᱹᱱ ᱜᱮᱭᱟ, ᱢᱮᱱᱠᱷᱟᱱ ᱤᱱᱟᱹ ᱦᱤᱞᱳᱜ ᱫᱤᱱ ᱫᱚ ᱵᱟᱝᱼᱼ ᱠᱚᱨᱟᱣ ᱞᱮᱠᱷᱟᱱ ᱜᱮ ᱵᱟᱹᱜᱮᱥ ᱚᱱᱟ ᱠᱚᱫᱚ ᱦᱮᱸ ᱦᱳᱭ ᱟᱫᱚ ᱟᱭᱢᱟᱨ ᱡᱟᱭᱜᱟᱨᱮ ᱧᱮᱞᱚ ᱜᱚᱜ ᱠᱟᱱ ᱜᱮᱭᱟ, ᱱᱚᱜᱼᱚᱭ ᱤᱭᱟᱹ ᱥᱳᱥᱟᱞ ᱢᱤᱰᱤᱭᱟ ᱛᱟᱞᱟᱛᱮ ᱾ ᱯᱷᱮᱥᱵᱩᱠ ᱛᱮ ᱠᱤᱝᱵᱟ ᱤᱭᱩᱴᱩᱵᱽ ᱛᱟᱞᱟᱛᱮ ᱧᱮᱞᱚᱜᱚᱜ ᱠᱟᱱ ᱜᱮᱭᱟ, ᱢᱟᱱᱟᱣᱮᱫ ᱜᱮᱭᱟ ᱠᱚ ᱥᱮ ᱚᱱᱠᱟ ᱠᱚ ᱠᱚᱨᱟᱣ ᱮᱫᱟ ᱟᱫᱚ ᱟᱹᱞᱤᱧᱟᱜ ᱢᱮᱱ ᱫᱚ ᱢᱮᱱᱟ ᱚᱱᱟ ᱫᱤᱱ ᱠᱚᱨᱮ ᱫᱚ ᱚᱱᱟ ᱠᱚᱫᱚ ᱵᱟ ᱵᱩᱜᱤ ᱠᱟᱜ ᱠᱟᱱ ᱠᱷᱟᱱ ᱜᱮ ᱵᱷᱟᱹᱞᱤ ᱠᱚᱜᱼᱟ ᱦᱳᱭ ᱵᱟᱫᱽ ᱠᱟᱜ ᱠᱟᱱ ᱠᱷᱟᱢ ᱜᱮ ᱵᱷᱟᱹᱞᱤᱭᱟ ᱾
ᱮᱴᱟᱜ ᱫᱤᱱ ᱫᱚ ᱢᱟᱱᱟᱭᱟ ᱛᱟᱣ ᱴᱷᱤᱠ ᱜᱮᱭᱟ, ᱚᱱᱟ ᱫᱤᱱ ᱠᱚᱨᱮ ᱫᱚ ᱢᱟᱱᱮ ᱵᱤᱥᱮᱥ ᱵᱤᱥᱮᱥ ᱫᱤᱱ ᱠᱚᱨᱮ ᱫᱚ ᱢᱟᱱᱮ ᱮᱴᱟᱜ ᱠᱤᱪᱷᱩ ᱵᱟᱵᱚ ᱢᱟᱱᱟᱣ ᱞᱮᱠᱷᱟᱱ ᱩᱱ ᱫᱚ ᱴᱷᱤᱠ ᱜᱟᱱᱚᱜ ᱜᱮᱭᱟ ᱟᱨᱠᱤ ᱪᱮᱫᱟᱜ ᱟᱵᱚ ᱡᱩᱫᱤ ᱮᱴᱟᱜ ᱠᱤᱪᱷᱩ ᱵᱚ ᱢᱟᱱᱟᱣᱟ ᱮᱴᱟᱜ ᱠᱤᱪᱷᱩ ᱛᱮ ᱵᱚ ᱨᱟᱹᱥᱠᱟᱹᱭᱟ, ᱛᱟᱦᱚᱞᱮ ᱩᱝᱠᱩ ᱵᱚ ᱢᱟᱱᱮ ᱚᱥᱚᱢᱢᱟᱱ ᱠᱚᱣᱟᱵᱚᱱ, ᱡᱟᱦᱟᱸᱭ ᱩᱝᱠᱩ ᱟᱵᱚ ᱞᱟᱹᱜᱤᱫ ᱠᱚ ᱞᱟᱹᱲᱦᱟᱹᱭ ᱞᱮᱱᱟ ᱠᱚ ᱾
ᱦᱳᱭ ᱦᱳᱭ ᱦᱮᱸ, ᱚᱱᱟ ᱫᱚ ᱢᱟᱱᱮ ᱩᱱᱠᱩ ᱡᱟᱦᱟᱸ ᱮᱸ ᱡᱤᱣᱤ ᱠᱚ ᱟᱞᱟᱭ ᱞᱮᱫᱟ ᱩᱸ ᱩᱱᱠᱩ ᱧᱩᱛᱩᱢ ᱛᱮ ᱡᱟᱦᱟᱸ ᱟᱵᱚ ᱵᱚᱱ ᱱᱟᱥᱮ ᱱᱟᱜ ᱵᱚᱱ ᱡᱟᱦᱟᱸ ᱵᱚᱱ ᱱᱤᱨᱚ ᱱᱤᱨᱵᱚᱛᱟ ᱵᱚᱱ ᱯᱟᱞᱚᱱᱟ ᱥᱮ ᱛᱷᱤᱨᱩᱜ ᱠᱚᱜ ᱛᱮ ᱵᱚᱱ ᱤᱭᱟᱹᱜᱼᱟ ᱚᱱᱟ ᱫᱚ ᱵᱟᱝ ᱦᱩᱭ ᱞᱮᱱᱟ ᱚᱱᱟ ᱫᱚ ᱩᱱᱠᱩ ᱠᱤᱱᱛᱩ ᱚᱯᱚᱢᱟᱱ ᱦᱩᱭᱱᱟ ᱚᱯᱚᱢᱟᱱ ᱜᱮ ᱦᱩᱭᱩᱜᱼᱟ, ᱢᱤᱫ ᱦᱤᱥᱟᱹᱵᱽ ᱛᱮᱫᱚ ᱪᱮᱫᱟᱜ ᱥᱮ ᱩᱱᱠᱩ ᱫᱚ ᱠᱚᱥᱴᱚ ᱠᱟᱛᱮᱫ ᱡᱤᱣᱤ ᱠᱚ ᱟᱞᱟᱭ ᱠᱮᱫᱟ ᱟᱨ ᱟᱵᱚ ᱦᱚᱸᱜᱼᱚᱭ ᱫᱤᱥ ᱫᱤᱥᱚᱢ ᱠᱚ ᱥᱟᱹᱫᱷᱤᱱᱴᱚᱣ ᱠᱟᱫ ᱵᱚᱱᱟ ᱢᱮᱱᱠᱷᱟᱱ ᱚᱱᱟ ᱨᱮᱱᱟᱜ ᱚᱱᱟ ᱫᱟᱢ ᱫᱚ ᱵᱟᱝ ᱦᱩᱭ ᱞᱮᱱ ᱛᱟᱠᱚᱣᱟ, ᱩᱱᱠᱩᱣᱟᱜ ᱡᱟᱦᱟᱸ ᱤᱭᱟᱹ ᱠᱟᱱ ᱛᱟᱠᱚᱣᱟ ᱚᱱᱟ ᱫᱚ ᱵᱟᱝ ᱦᱩᱭ ᱞᱮᱱᱟ᱾ ᱟᱫᱚ ᱚᱱᱟ ᱠᱟᱹᱡᱽ ᱛᱮ ᱟᱞᱮ ᱥᱮᱱ ᱫᱚ ᱚᱱᱠᱟ ᱫᱚ ᱵᱟᱠᱚ ᱢᱟᱱᱟᱣᱟ ᱦᱟᱸᱜ ᱵᱟᱝ ᱟᱸᱡᱚᱢ ᱵᱟᱲᱟᱣ ᱠᱟᱱᱟ ᱟᱨ ᱵᱟᱠᱷᱟᱱ ᱢᱚᱱᱮ ᱚᱱᱮᱠ ᱡᱟᱭᱜᱟ ᱨᱮ ᱟᱸᱡᱚᱢ ᱫᱚ ᱟᱸᱡᱚᱢᱚᱜ ᱠᱟᱱ ᱜᱮᱭᱟ ᱟᱫᱚ ᱥᱩᱨ ᱠᱚᱨᱮ ᱫᱚ ᱚᱱᱠᱟ ᱫᱚ ᱵᱟᱠᱚ ᱠᱚᱨᱟᱣᱟ ᱦᱟᱸᱜ ᱾ ᱦᱮᱸ ᱟᱨ ᱚᱱᱟ ᱵᱚᱞ ᱠᱷᱮᱞᱳᱰ ᱠᱚᱠᱚ ᱫᱚᱦᱚᱭᱟ ᱟᱫᱚ ᱢᱮᱱᱮ ᱵᱚᱞ ᱠᱷᱮᱞ ᱠᱚᱦᱚᱸ ᱵᱟᱝ
ᱚ ᱵᱚᱞ ᱠᱷᱮᱞ ᱫᱚ ᱚᱱᱱᱳ ᱫᱤᱱ ᱠᱚᱨᱮ ᱛᱚ ᱜᱟᱱᱚᱜ ᱜᱮᱭᱟ᱾
ᱦᱮᱸ ᱚᱱᱱᱳ ᱫᱤᱱ ᱠᱚᱨᱮ, ᱦᱮᱸ ᱦᱮᱸ ᱦᱮᱸ ᱾ ᱠᱟᱱᱟ ᱟᱨ ᱟᱯᱮ ᱥᱮᱱ ᱫᱚ ᱛᱟᱦᱚᱞᱮ ᱢᱟᱜᱽ ᱢᱚᱬᱮ ᱵᱤᱱ ᱞᱟᱹᱭᱮᱫ ᱛᱟᱦᱮᱱ ᱚᱱᱟ ᱚᱱᱟ ᱫᱚ ᱛᱟᱦᱚᱞᱮ ᱢᱟᱱᱟᱣ ᱜᱮᱭᱟ ᱯᱮ ᱛᱚ ᱵᱮᱥ ᱜᱮ ᱵᱷᱟᱜᱤ ᱜᱮ?
ᱦᱮᱸ ᱢᱟᱜᱽ ᱢᱚᱸᱬᱮ ᱠᱚᱫᱚ ᱞᱮ ᱢᱟᱱᱟᱣ ᱜᱮᱭᱟᱞᱮ, ᱢᱟᱜᱽ ᱢᱚᱬᱮ ᱠᱚ ᱦᱩᱭᱩᱜ ᱜᱮᱭᱟ᱾
ᱦᱳᱭ ᱦᱳᱭ ᱾ ᱵᱮᱥ ᱜᱮ ᱾
ᱦᱮᱸ ᱦᱮᱸ
ᱚᱱᱠᱟ ᱜᱮ, ᱟᱫᱚ ᱚᱱᱠᱟ ᱦᱮᱸ ᱡᱚᱛᱚ ᱥᱮᱫ ᱥᱚᱢᱟᱱ ᱛᱚ, ᱟᱨ ᱵᱟᱝ ᱛᱚ ᱢᱟᱱᱮ ᱡᱚᱛᱚ ᱥᱮᱱ ᱫᱚ ᱥᱚᱢᱟᱱ ᱫᱚ ᱵᱟᱝᱠᱚ ᱢᱟᱱᱟᱣᱟ ᱥᱮ ᱮᱠᱴᱩ ᱵᱷᱮᱜᱟᱨ ᱵᱷᱮᱜᱟᱨ ᱧᱚᱜ ᱜᱮᱭᱟ ᱨᱚᱲ ᱠᱚᱦᱚᱸ ᱥᱮ ᱩᱱᱠᱩᱣᱟᱜ ᱦᱟᱥᱟ ᱵᱷᱟᱥᱟ ᱢᱟᱱᱮ ᱵᱷᱟᱥᱟ ᱫᱚ ᱦᱳᱭᱛᱳ ᱱᱟᱥᱮᱱᱟᱜ ᱨᱚᱲ ᱮᱠᱴᱩᱠᱩ ᱱᱟᱥᱮᱱᱟᱜ ᱥᱟᱢᱟᱱᱱᱚ ᱡᱩᱫᱟᱹᱜᱼᱟ, ᱟᱨ ᱠᱤ ᱚᱱᱠᱟᱛᱮ ᱞᱮᱠᱟ ᱞᱮᱠᱟᱛᱮ ᱢᱟᱱᱮ ᱩᱱᱠᱩᱣᱟᱜ ᱚᱱᱛᱮ ᱱᱟᱜ ᱡᱟᱦᱟᱱᱟᱜ ᱜᱮᱠᱚ ᱟᱨᱠᱤ ᱥᱚᱢᱟᱡᱽ ᱨᱮᱱᱟᱜ ᱡᱟᱦᱟᱸᱭ ᱠᱟᱹᱢᱤ ᱠᱟᱥᱱᱤ ᱠᱚ ᱥᱮ ᱟᱵᱚ ᱟᱹᱨᱤᱪᱟᱹᱞᱤ ᱠᱚ ᱞᱟᱹᱭ ᱞᱟᱹᱠ ᱪᱟᱨ ᱚᱱᱟ ᱱᱟᱥᱮᱱᱟᱜ ᱥᱟᱢᱟᱱᱱᱚ ᱵᱷᱮᱜᱟᱨᱚᱜᱼᱟ ᱾
ᱚ ᱦᱮᱸ ᱮᱠᱴᱩ ᱦᱮᱸ ᱚᱱᱠᱟ ᱜᱮ ᱟᱨ ᱟᱞᱮ ᱥᱮᱱ ᱫᱚ ᱨᱳᱦᱱᱤ ᱠᱚ ᱢᱟᱱᱟᱣ ᱜᱮᱭᱟ ᱠᱚ ᱾
ᱦᱚᱸ ᱢᱳᱴᱟ ᱢᱩᱴᱤ ᱵᱷᱟᱜᱤ ᱜᱮᱭᱟ ᱠᱚ ᱢᱟᱱᱟᱣ ᱜᱮᱭᱟ ᱠᱚ ᱾
ᱦᱳᱭ ᱦᱳᱭ ᱟᱞᱮ ᱥᱮᱱ ᱦᱚᱸ ᱱᱚᱛᱮ ᱦᱚᱸᱠᱚ ᱢᱟᱱᱟᱣ ᱜᱮᱭᱟ ᱨᱩᱱᱦᱤ ᱠᱚᱨᱮ ᱦᱚᱸ ᱾ ᱡᱟ ᱡᱮᱢᱚᱱ ᱢᱟᱱᱟᱣ ᱜᱮᱭᱟ ᱠᱚ ᱵᱷᱟᱹᱜᱤ ᱜᱮ ᱾
ᱦᱳᱭ ᱦᱳᱭ ᱾
ᱟᱨ ᱛᱟᱦᱚᱞᱮ ᱡᱚᱢ ᱵᱟᱲᱟ ᱠᱚ, ᱥᱮᱛᱟᱜ ᱨᱮᱱᱟᱜ ᱠᱟᱹᱢᱤ ᱠᱚ ᱯᱩᱨᱟᱹᱣ ᱵᱟᱲᱟ ᱠᱟᱛᱮᱫ ᱡᱚᱢ ᱵᱟᱲᱟ ᱦᱩᱭᱮᱱ ᱛᱮ?
ᱡᱚᱢ ᱵᱟᱲᱟ ᱫᱚ ᱟᱹᱣᱨᱤᱭᱟ ᱥᱮᱛᱟᱜ ᱠᱚᱨᱮᱱᱟᱜ ᱠᱟᱹᱢᱤ ᱠᱚᱜᱮ ᱯᱩᱨᱟᱹᱣ ᱦᱩᱭ ᱟᱠᱟᱱᱟ᱾ ᱡᱚᱢ ᱵᱟᱲᱟ ᱨᱮᱱᱟᱜ ᱠᱩᱨᱩᱢᱩᱴᱩ ᱦᱩᱭᱩᱜᱼᱟ ᱾ ᱪᱮᱫ ᱠᱚ ᱡᱚᱢ ᱦᱩᱭᱩᱜᱼᱟ ᱟᱨᱠᱤ ᱦᱳᱭ ᱾
ᱦᱳᱭ ᱾
ᱥᱮᱛᱟᱜᱟᱜ ᱢᱟ ᱚᱱᱟ ᱠᱚ
ᱟᱪᱷᱟ ᱢᱟ ᱛᱟᱦᱚᱞᱮ ᱟᱹᱰᱤ ᱱᱟᱯᱟᱭ ᱨᱚᱯᱚᱲ ᱦᱩᱭ ᱮᱱᱟ᱾ ᱟᱹᱵᱤᱱ ᱥᱟᱶ ᱨᱚᱯᱚᱲ ᱠᱟᱛᱮᱫ ᱵᱮᱥ ᱵᱩᱡᱷᱟᱹᱣᱮᱱᱟ ᱦᱳᱭ ᱚᱱᱠᱟᱜᱮ ᱚᱠᱛᱚ ᱛᱚ ᱵᱟᱭ ᱛᱟᱺᱜᱤᱭᱟ ᱚᱠᱛᱚ ᱪᱟᱞᱟᱣ ᱤᱫᱤᱜ ᱜᱮᱭᱟ᱾ ᱟᱭᱟᱜ ᱦᱚᱨ ᱛᱮ ᱟᱫᱚ ᱚᱱᱠᱟ ᱞᱮᱠᱟᱛᱮ ᱚᱠᱛᱚ ᱫᱚ ᱦᱟᱸᱜ ᱦᱭᱛᱚ ᱦᱚᱭ ᱤᱫᱤᱜ ᱠᱟᱱ ᱛᱟᱞᱟᱝᱟ᱾ ᱟᱫᱚ ᱤᱱᱠᱟ ᱜᱮᱞᱟᱝ ᱨᱚᱯᱚᱲᱟ ᱦᱳᱭ ᱚᱱᱠᱟᱜᱮ ᱟᱨᱦᱚ, ᱦᱳᱭ ᱢᱟ ᱡᱚᱦᱟᱨ ᱜᱮ ᱦᱳᱭ᱾
ᱡᱚᱦᱟᱨ ᱜᱮ ᱾
ᱚᱳ